ᱦᱮᱞᱳ᱾
ᱦᱮᱸ ᱡᱚᱦᱟᱨ ᱜᱮ ᱜᱚᱢᱠᱮ ᱟᱸᱡᱚᱢ ᱫᱚᱵᱤᱱ ᱨᱚᱲ ᱟᱹᱞᱤᱧᱟ?
ᱦᱮᱸ ᱟᱵᱮᱱᱟᱜ ᱱᱚᱜᱼᱭ ᱟᱹᱰᱤ ᱱᱟᱯᱟᱭᱞᱤᱧ ᱟᱸᱡᱚᱢ ᱮᱫᱟ ᱱᱤᱛ ᱫᱷᱟᱹᱵᱤᱡ ᱟᱨ ᱟᱹᱞᱤᱧᱟᱜ ᱟᱲᱟᱝ ᱪᱮᱫ ᱞᱮᱠᱟ ᱵᱤᱱ ᱟᱸᱡᱚᱢ ᱮᱫᱟ?
ᱦᱮᱸ ᱟᱵᱤᱱᱟᱜ ᱦᱚᱸ ᱟᱹᱰᱤ ᱱᱟᱯᱟᱭ ᱜᱮ ᱟᱸᱡᱚᱢᱚᱜ ᱠᱟᱱᱟ᱾
ᱟᱪᱪᱷᱟ ᱟᱥᱚᱜ ᱠᱟᱱᱟᱞᱤᱧ ᱡᱮᱢᱚᱱ ᱢᱩᱪᱟᱹᱫ ᱫᱷᱟᱹᱨᱤᱡ ᱱᱚᱝᱠᱟ ᱜᱮ ᱟᱸᱡᱚᱢᱚᱜ ᱛᱟᱹᱞᱤᱧ, ᱟᱨ ᱥᱮ ᱟᱵᱱᱟᱜ ᱦᱚᱸ ᱱᱚᱝᱠᱟ ᱜᱮ ᱢᱩᱪᱟᱹᱫ ᱫᱷᱟᱹᱨᱤᱡ ᱟᱸᱡᱚᱢᱚᱜ ᱛᱟᱵᱮᱱ᱾
ᱦᱮᱸ ᱛᱟᱦᱚᱞᱮ ᱱᱟᱯᱟᱭ ᱵᱟᱲᱟ ᱜᱮᱭᱟᱵᱤᱱ ᱛᱚ?
ᱦᱮᱸ ᱱᱟᱯᱟᱭ ᱜᱮᱭᱟᱞᱤᱧ ᱱᱤᱛ ᱦᱟᱹᱵᱤᱡ ᱫᱚ ᱱᱚᱜᱼᱚᱭ ᱟᱹᱞᱤᱧ ᱫᱚ, ᱟᱫᱚ ᱟᱵᱮᱱ ᱜᱮ ᱞᱟᱹᱭ ᱵᱮᱱ ᱪᱮᱫ ᱞᱮᱠᱟ ᱢᱮᱱᱟᱜ ᱟᱠᱟᱜ ᱵᱮᱱᱟ?
ᱦᱮᱸ ᱟᱹᱞᱤᱧ ᱦᱚᱸ ᱮᱠᱷᱚᱱ ᱫᱚ ᱱᱟᱯᱟᱭ ᱜᱮᱭᱟᱞᱤᱧ᱾ ᱛᱟᱦᱚᱞᱮ ᱟᱹᱵᱤᱱ ᱫᱚ ᱢᱟᱱᱮ ᱵᱤᱨ ᱫᱤᱥᱚᱢ ᱥᱮ ᱵᱟᱡᱟᱨ ᱥᱚᱦᱚᱨ ᱠᱟᱱᱟ ᱵᱤᱱ?
ᱟᱪᱪᱷᱟ, ᱟᱫᱚ ᱱᱚᱜᱼᱚᱭ ᱟᱹᱞᱤᱧ ᱫᱚ ᱦᱟᱸᱜ ᱢᱮᱛᱟᱜ ᱢᱮ ᱵᱟᱡᱟᱨ ᱫᱤᱥᱚᱢ ᱫᱚ ᱵᱟᱝ ᱠᱟᱱᱟᱞᱤᱧ᱾ ᱢᱮᱛᱟᱜ ᱢᱮ ᱱᱚᱜᱼᱚᱭ ᱟᱛᱳ ᱴᱚᱞᱟᱨᱮᱱ ᱥᱮ ᱢᱮᱛᱟᱜ ᱢᱮ ᱱᱚᱜᱼᱚᱭ ᱢᱮᱛᱟᱜ ᱢᱮ ᱱᱚᱜᱼᱚᱭ ᱵᱟᱡᱟᱨ ᱫᱤᱥᱚᱢ ᱫᱚ ᱵᱟᱝ ᱠᱟᱱᱟᱞᱤᱧᱹ ᱟᱛᱳ ᱴᱚᱞᱟ ᱨᱮᱱ ᱦᱚᱲ ᱠᱟᱱ ᱜᱮᱭᱟᱞᱤᱧ᱾ ᱟᱫᱚ ᱟᱵᱮᱱ ᱜᱮ ᱦᱟᱸᱜ ᱞᱟᱹᱭ ᱵᱮᱱ ᱢᱤᱫᱵᱟᱨ ᱠᱟᱛᱷᱟ ᱡᱮ ᱱᱚᱰᱮ ᱟᱵᱮᱱ ᱵᱟᱡᱟᱨ ᱫᱤᱥᱚᱢ ᱠᱷᱚᱱ ᱵᱮᱱ ᱛᱟᱦᱮᱱ ᱠᱟᱱᱟ ᱥᱮ ᱵᱤᱨ ᱫᱤᱥᱚᱢ ᱠᱷᱚᱡ ᱥᱮ ᱚᱠᱟ ᱫᱤᱥᱚᱢ ᱠᱷᱚᱡ?
ᱵᱟᱝ ᱵᱟᱡᱟᱨ ᱥᱚᱦᱚᱨ ᱫᱚ ᱟᱹᱞᱤᱧ ᱦᱚᱸ ᱵᱟᱞᱤᱧ ᱛᱟᱦᱮᱱ ᱜᱮᱭᱟ᱾ ᱛᱟᱦᱚᱞᱮ ᱢᱟᱱᱮ ᱥᱩᱨ ᱠᱚᱨᱮ ᱜᱮ ᱵᱤᱨ ᱢᱮᱱᱟᱜᱼᱟ ᱢᱟᱱᱮ ᱵᱤᱨ ᱫᱤᱥᱚᱢ ᱜᱮᱵᱤᱱ ᱞᱟᱹᱭ ᱞᱮᱠᱷᱟᱱ ᱜᱮ ᱵᱷᱟᱜᱮᱭᱼᱟ᱾ ᱢᱟᱱᱮ ᱵᱤᱨ ᱫᱤᱥᱚᱢ ᱜᱮ ᱥᱩᱨ ᱠᱚᱨᱮ ᱚᱲᱟᱜ ᱥᱩᱨ ᱠᱷᱚᱱ ᱜᱮ ᱵᱤᱨ ᱢᱮᱱᱟᱜᱼᱟ᱾
ᱟᱪᱪᱷᱟ, ᱟᱹᱰᱤ ᱱᱟᱯᱟᱭ ᱵᱮᱱ ᱞᱟᱹᱭ ᱠᱮᱜᱼᱟ ᱟᱨ ᱜᱟᱞᱢᱟᱨᱟᱣ ᱜᱟᱞᱢᱟᱨᱟᱣ ᱢᱟᱨᱟᱣ ᱤᱫᱤᱞᱟᱼᱟ ᱪᱟᱥᱵᱟᱥ ᱨᱮᱭᱟᱜ ᱟᱨ ᱱᱚᱜᱼᱚᱭ ᱢᱮᱛᱟᱜ ᱢᱮ ᱨᱟᱦᱮᱲ ᱫᱟᱹᱞ ᱵᱟᱨᱮᱛᱮ ᱞᱟᱝ ᱜᱟᱞᱢᱟᱨᱟᱣᱮ ᱠᱟᱱ ᱛᱟᱦᱮᱸᱱᱟ, ᱟᱫᱚ ᱢᱮᱱᱟ ᱨᱟᱦᱮᱲ ᱫᱟᱹᱞ ᱫᱚ ᱟᱞᱮ ᱥᱮᱫ ᱫᱚ ᱱᱚᱜ ᱟᱹᱰᱤ ᱜᱟᱱ ᱠᱚ ᱪᱟᱥ ᱵᱟᱲᱟᱭᱟ᱾ ᱟᱨ ᱱᱚᱜᱼᱚᱭ ᱢᱮᱱ ᱠᱮᱫ ᱞᱮᱠᱟ ᱟᱢ ᱦᱚᱸ ᱟᱞᱮ ᱥᱮᱫ ᱨᱮᱦᱠᱚ ᱪᱟᱥ ᱵᱟᱲᱟᱭ ᱜᱮᱭᱟ ᱟᱨ ᱚᱱᱮ ᱠᱚ ᱢᱮᱱᱟ ᱵᱚᱪᱷᱚᱨ ᱨᱮ ᱡᱚᱢ ᱫᱚ ᱟᱹᱰᱤ ᱱᱟᱯᱟᱭ ᱱᱟᱯᱟᱭ ᱜᱮ ᱨᱟᱦᱮᱲ ᱫᱟᱹᱞ ᱡᱚᱢ ᱫᱚ᱾ ᱟᱪᱪᱷᱟ ᱜᱚᱝᱠᱮ ᱟᱯᱮ ᱥᱮᱫ ᱫᱚ ᱚᱱᱛᱮ ᱨᱟᱦᱮᱲ ᱫᱟᱹᱞ ᱫᱚ ᱮᱠᱟᱞ ᱜᱮ ᱵᱟᱠᱚ ᱪᱟᱥ ᱵᱟᱲᱟᱭᱟ ᱥᱮ ᱵᱚᱞᱮ ᱟᱫᱚᱢ ᱟᱫᱚᱢ ᱦᱚᱲ ᱠᱚ ᱪᱟᱥ ᱵᱟᱲᱟᱭ ᱜᱮᱭᱟ᱾
ᱢᱟᱱᱮ ᱮᱠᱟᱞ ᱵᱚᱞᱛᱮ ᱵᱟᱝ ᱞᱮᱠᱟ ᱜᱮᱵᱤᱱ ᱞᱟᱹᱭ ᱫᱟᱲᱮᱭᱟᱜᱼᱟ, ᱦᱚᱭᱛᱚ ᱢᱤᱫ ᱵᱟᱨ ᱦᱚᱲ ᱠᱚ ᱪᱟᱥ ᱠᱮᱫᱟ ᱚᱱᱟ ᱪᱟᱥ ᱫᱚ ᱵᱟᱝᱠᱚ ᱞᱟᱹᱭᱟ ᱚᱠᱚᱭ ᱢᱤᱫᱴᱟᱝ ᱵᱟᱨᱭᱟ ᱫᱟᱨᱮ ᱦᱚᱭ ᱛᱚᱠᱚ ᱨᱚᱦᱚᱭ ᱠᱮᱫᱟ ᱚᱱᱠᱟ ᱚᱲᱟᱜ ᱥᱩᱨ ᱠᱚᱨᱮ ᱚᱱᱠᱟ ᱜᱮ᱾ ᱡᱮ ᱢᱤᱫᱴᱟᱝ ᱠᱷᱮᱛ ᱨᱮ ᱵᱷᱟᱜᱤ ᱴᱷᱤᱠ ᱪᱟᱥ ᱦᱩᱭᱩᱜᱼᱟ ᱚᱱᱠᱟ ᱞᱮᱠᱟ ᱫᱚ ᱵᱟᱝᱠᱚ ᱪᱟᱥ ᱵᱟᱲᱟᱭ ᱜᱮᱭᱟ᱾
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱫᱚ ᱟᱹᱞᱤᱧ ᱦᱚᱜ ᱱᱚᱰᱮ ᱢᱤᱫᱵᱟᱨ ᱠᱟᱛᱷᱟ ᱞᱟᱹᱭ ᱞᱤᱧ ᱢᱮᱱᱟ ᱟᱫᱚ ᱟᱞᱮ ᱥᱮᱫ ᱫᱚ ᱟᱹᱰᱤ ᱜᱟᱱ ᱜᱮ ᱨᱟᱦᱮᱲ ᱫᱟᱹᱞ ᱠᱚᱦᱚᱸ ᱠᱚ ᱪᱟᱥ ᱵᱟᱲᱟᱭᱟ᱾ ᱟᱨ ᱤᱱᱟᱹ ᱵᱟᱫ ᱠᱟᱛᱮᱫ ᱡᱚᱠᱷᱚᱱᱮᱢ ᱜᱟᱞᱢᱟᱨᱟ ᱟᱛᱚ ᱱᱮᱛᱟᱨ ᱫᱤᱱ ᱨᱮᱭᱟᱜ ᱪᱟᱥᱵᱟᱥ ᱨᱮᱭᱟᱜ ᱛᱚ ᱱᱮᱛᱟᱨ ᱫᱤᱱ ᱫᱚ ᱱᱚᱜᱼᱚᱭ ᱡᱚᱸᱰᱨᱟ ᱠᱚᱦᱚᱸ ᱟᱞᱮᱥᱮᱫ ᱫᱚᱠᱚ ᱪᱟᱥᱟ᱾ ᱟᱨ ᱞᱟᱦᱟᱛᱮ ᱫᱤᱥᱟᱹᱭ ᱫᱚ ᱟᱹᱰᱤ ᱠᱟᱡᱟᱠ ᱡᱚᱸᱰᱨᱟ ᱞᱮ ᱪᱟᱥᱮᱫ ᱠᱟᱱ ᱛᱟᱦᱮᱱᱟ ᱢᱮᱛᱟᱜ ᱢᱮ ᱯᱩᱨᱟᱹ ᱵᱟᱲᱜᱮ ᱯᱮᱨᱮᱡᱚᱜ ᱠᱟᱱ ᱛᱟᱦᱮᱱᱟ᱾ ᱟᱫᱚ ᱱᱮᱛᱟᱨ ᱠᱟᱛᱮᱫ ᱚᱱᱟ ᱯᱩ ᱟᱹᱰᱤ ᱜᱟᱱ ᱦᱩᱭᱩᱜ ᱠᱟᱱᱟ ᱟᱨ ᱯᱩ ᱫᱚ ᱚᱱᱟ ᱫᱚ ᱡᱚᱱᱰᱨᱟ ᱫᱚ ᱚᱱᱠᱟᱱ ᱡᱤᱱᱤᱥ ᱠᱟᱱᱟ ᱵᱚᱞᱮᱼᱼ ᱫᱟᱜ ᱨᱮᱫᱚ ᱮᱠᱟᱞ ᱯᱩᱜ ᱜᱮ ᱵᱟᱝ ᱜᱟᱱᱚᱜᱼᱟ ᱵᱚᱞᱮ ᱛᱤᱱᱟᱹᱜ ᱮ ᱥᱤᱛᱩᱝᱼᱟ ᱩᱱᱟᱹᱜ ᱜᱮ ᱱᱟᱯᱟᱭ ᱛᱮ ᱯᱩᱜᱼᱟ᱾ ᱟᱨ ᱥᱤᱛᱩᱝ ᱨᱮᱫᱚ ᱰᱟᱸᱰᱟ ᱠᱚ ᱦᱟᱹᱥᱩᱣᱟ ᱟᱨ ᱥᱤᱛᱩᱝ ᱛᱮ ᱛᱤᱱᱟᱹᱜ ᱮᱢ ᱠᱟᱹᱢᱤ ᱫᱟᱲᱮᱭᱟᱜᱼᱟ ᱟᱫᱚ ᱚᱱᱟ ᱠᱚᱠᱷᱟᱱ ᱛᱮ ᱱᱮᱛᱟᱨ ᱟᱹᱰᱤᱜᱤᱼᱼ ᱠᱚᱢ ᱦᱚᱲ ᱠᱚ ᱪᱟᱥ ᱮᱫᱟ ᱵᱚᱞᱮ ᱡᱟᱦᱟᱸᱭ ᱠᱚ ᱪᱟᱥᱮᱫ ᱠᱟᱱ ᱜᱮ ᱡᱚᱢ ᱧᱩ ᱞᱮᱠᱟ ᱡᱚᱢ ᱵᱟᱲᱟᱭ ᱞᱮᱠᱟ ᱵᱚᱞᱮ ᱩᱱᱟᱹᱜ ᱡᱟᱹᱥᱛᱤ ᱵᱚᱞᱮ ᱚᱱᱠᱟ ᱵᱟᱠᱚᱼᱼ ᱫᱟᱨᱦᱟ ᱛᱮ ᱞᱮᱠᱟ ᱟᱫᱚ ᱪᱮᱫᱼᱼ ᱟᱞᱮ ᱫᱚ ᱱᱚᱜᱚᱭ ᱟᱪᱪᱷᱟ ᱜᱚᱝᱠᱮ ᱟᱯᱮᱥᱮᱫ ᱫᱚ ᱡᱚᱱᱰᱚᱨᱟ ᱠᱚᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱼᱼ ᱪᱟᱥ ᱵᱟᱲᱟᱭ ᱚᱱᱟ ᱵᱟᱨᱛᱮ ᱠᱟᱛᱷᱟ ᱠᱚᱴᱤᱡ ᱞᱟᱹᱭ ᱛᱟᱞᱟᱝ ᱢᱮ?
ᱦᱮᱸ ᱡᱚᱱᱰᱨᱟ ᱦᱚᱸ ᱠᱤᱱᱛᱩ ᱡᱷᱚᱛᱚ ᱦᱚᱲ ᱫᱚ ᱵᱟᱝᱠᱚ ᱪᱟᱥ ᱜᱟᱲᱚᱜᱮᱭᱟ᱾ ᱳᱭ ᱢᱤᱫ ᱵᱟᱨ ᱦᱚᱲ ᱠᱚ ᱨᱚᱦᱚᱭ ᱵᱟᱲᱟᱭ ᱜᱮᱭᱟ᱾ ᱢᱟᱱᱮ ᱚᱲᱟᱜ ᱡᱚᱢ ᱞᱤᱜᱤᱫ ᱡᱮ ᱵᱟᱡᱟᱨ ᱨᱮ ᱠᱟᱹᱴᱤᱡ ᱟᱠᱷᱨᱤᱧ ᱦᱩᱭᱩᱜᱼᱟ ᱚᱱᱠᱟ ᱞᱮᱠᱟ ᱫᱚ ᱵᱟᱝᱠᱚ ᱪᱟᱥ ᱜᱮᱭᱟ᱾ ᱡᱚᱢ ᱞᱤᱜᱤᱫ ᱠᱚ ᱪᱟᱥ ᱵᱟᱲᱟᱭ ᱜᱮᱭᱟ ᱛᱟᱦᱚᱞᱮ ᱢᱟᱱᱮ ᱡᱚᱱᱰᱨᱟ ᱡᱚᱠᱷᱚᱱ ᱵᱤᱱ ᱞᱟᱹᱭ ᱠᱮᱫᱟ ᱚᱱᱟ ᱨᱮᱱᱟᱜ ᱫᱟᱠᱟ ᱡᱚᱢ ᱵᱟᱲᱟ ᱟᱠᱟᱫᱟ ᱵᱤᱱ?
ᱦᱮᱸ ᱟᱹᱰᱤ ᱱᱟᱯᱟᱭ ᱱᱚᱰᱮ ᱠᱩᱠᱞᱤ ᱵᱮᱱ ᱫᱚᱦᱚ ᱠᱮᱼᱟ ᱟᱨ ᱫᱟᱠᱟ ᱡᱚᱠᱷᱚᱼᱼ ᱛᱚᱠᱷᱚᱱ ᱫᱚ ᱱᱚᱰᱮ ᱵᱮᱱ ᱞᱟᱹᱭ ᱠᱮᱜᱼᱟ ᱡᱮ ᱫᱟᱠᱟᱞᱤᱧ ᱡᱚᱢ ᱵᱟᱲᱟᱣ ᱠᱟᱜᱼᱟ ᱥᱮ ᱵᱟᱹᱞᱤᱧ ᱡᱚᱢ ᱵᱟᱲᱟᱣ ᱠᱟᱜᱼᱟ᱾ ᱟᱫᱚ ᱱᱚᱜ ᱚᱭ ᱟᱞᱮ ᱥᱮᱫ ᱡᱚᱠᱷᱚᱱ ᱮᱢ ᱧᱮᱞᱟᱫᱼᱼ ᱛᱚ ᱟᱞᱮᱥᱮᱫ ᱢᱟ ᱡᱚᱸᱰᱨᱟ ᱢᱟ ᱟᱹᱰᱤ ᱜᱟᱱ ᱠᱟᱛᱮᱫ ᱠᱚ ᱡᱚᱢ ᱢᱮᱛᱟᱜ ᱢᱮ ᱱᱚᱜ ᱚᱭ ᱡᱚᱸᱰᱨᱟ ᱟᱛᱟ ᱠᱟᱛᱮᱫ ᱠᱚ ᱡᱚᱢᱟ᱾ ᱥᱮ ᱱᱚᱜᱼᱚᱭᱼᱼ ᱤᱭᱟᱹ ᱠᱟᱛᱮᱫ ᱪᱮᱫ ᱠᱚ ᱢᱮᱱᱟ ᱥᱟᱹᱛᱩ ᱠᱟᱛᱮᱫ ᱠᱚ ᱡᱚᱢᱟ ᱥᱮ ᱛᱤᱠᱤ ᱠᱟᱛᱮᱫᱼᱼ ᱛᱮ ᱠᱚ ᱡᱚᱢ ᱵᱟᱲᱟᱭ ᱜᱮᱭᱟ ᱥᱮ ᱢᱮᱛᱟᱜ ᱢᱮ ᱱᱚᱜᱚᱭ ᱚᱱᱟ ᱫᱟᱠᱟ ᱠᱟᱛᱮᱼᱼ ᱛᱮᱦᱚᱸᱠᱚ ᱡᱚᱢ ᱵᱟᱲᱟᱭ ᱜᱮᱭᱟ ᱟᱨ ᱟᱵᱮᱱ ᱦᱟᱜ ᱚᱠᱟᱴᱟᱜ ᱠᱩᱠᱞᱤ ᱵᱮᱱ ᱫᱚᱦᱚ ᱠᱮᱫᱟ ᱡᱮ ᱟᱞᱮᱥᱮᱫ ᱱᱚᱸᱰᱮ ᱫᱟᱠᱟ ᱠᱟ ᱠᱟᱛᱮᱫ ᱠᱚ ᱡᱚᱢ ᱵᱟᱲᱟᱭᱟ ᱥᱮ ᱵᱟᱝ? ᱟᱫᱚ ᱱᱟᱜ ᱟᱞᱮᱥᱮᱼᱼ ᱠᱟᱛᱮᱫ ᱠᱚ ᱡᱚᱢ ᱵᱟᱲᱟᱭ ᱜᱮᱭᱟ ᱟᱨ ᱢᱮᱛᱟᱜ ᱢᱮ ᱚᱱᱟ ᱠᱚ ᱢᱮᱱᱟ ᱵᱚᱪᱷᱚᱨ ᱨᱮ ᱡᱚᱢ ᱫᱚ ᱟᱹᱰᱤ ᱵᱷᱟᱜᱮ ᱜᱮᱭᱟ, ᱛᱤᱠᱤ ᱠᱟᱛᱮᱫ ᱛᱤ ᱠᱟᱛᱮᱫ ᱞᱤᱧ ᱢᱮᱱᱮᱫ ᱠᱟᱱᱟ ᱫᱟᱠᱟ ᱠᱟᱛᱮᱫ ᱡᱚᱢ ᱫᱚ᱾ ᱟᱫᱚ ᱟᱵᱮᱱ ᱦᱚᱸ ᱱᱚᱰᱮ ᱦᱟᱜ ᱞᱤᱧ ᱠᱩᱞᱤ ᱨᱩᱣᱟᱹᱲᱮᱫ ᱵᱮᱱᱟ ᱟᱪᱷᱟ ᱜᱚᱝᱠᱮ ᱟᱵᱮᱫᱚ ᱱᱚᱰᱮ ᱡᱚᱱᱰᱨᱟ ᱫᱟᱠᱟ ᱫᱚ ᱵᱮᱱ ᱡᱚᱢ ᱵᱟᱲᱟ ᱠᱟᱜᱼᱟ ᱥᱮ ᱵᱟᱝ?
ᱵᱟᱝ ᱡᱚᱱᱰᱨᱟ ᱫᱟᱠᱟ ᱫᱚ ᱵᱟᱹᱞᱤᱧ ᱡᱚᱢ ᱵᱟᱲᱟ ᱠᱟᱫᱟ ᱠᱤᱱᱛᱩ ᱚᱱᱟ ᱥᱩᱱᱩᱢ ᱨᱮ ᱵᱷᱟᱹᱡᱤ ᱠᱟᱛᱮᱫ ᱚᱱᱟ ᱠᱚᱫᱚ ᱡᱚᱢ ᱵᱟᱲᱟ ᱦᱩᱭ ᱠᱟᱱᱟ, ᱛᱟᱯᱚᱨᱮ ᱚᱱᱟ ᱥᱮᱸᱜᱮᱞ ᱨᱮ ᱵᱷᱟᱜᱤ ᱴᱷᱤᱠ ᱤᱭᱟᱹ ᱠᱟᱛᱮ ᱚᱱᱟ ᱠᱚᱫᱚ ᱡᱚᱢ ᱵᱟᱲᱟ ᱦᱩᱭ ᱟᱠᱟᱱᱟ ᱠᱤᱱᱛᱩ ᱡᱚᱱᱰᱨᱟ ᱫᱟᱜᱼᱼ ᱫᱟᱠᱟ ᱫᱚ ᱵᱟᱹᱞᱤᱧ ᱡᱚᱢ ᱵᱟᱲᱟ ᱟᱠᱟᱫᱟ᱾ ᱛᱚ ᱱᱚᱸᱰᱮ ᱢᱤᱫᱴᱟᱜ ᱠᱩᱠᱞᱤ ᱞᱤᱧ ᱫᱚᱦᱚᱭᱮᱫᱟ ᱢᱟᱱᱮ ᱡᱚᱱᱰᱨᱟ ᱫᱟᱠᱟ ᱫᱚ ᱚᱠᱟ ᱵᱷᱟᱵᱽ ᱛᱮᱠᱚ ᱵᱮᱱᱟᱣ ᱜᱮᱭᱟ?
ᱟᱪᱪᱷᱟ ᱟᱹᱰᱤ ᱱᱟᱯᱟᱭ ᱟᱹᱰᱤ ᱱᱟᱯᱟᱭ ᱠᱩᱠᱞᱤ ᱵᱮᱱ ᱫᱚᱦᱚ ᱠᱮᱜᱼᱟ ᱱᱚᱰᱮᱼ ᱟᱨ ᱟᱹᱞᱤᱧ ᱡᱚᱠᱷᱚᱱ ᱦᱟᱸᱜ ᱱᱚᱰᱮ ᱢᱤᱫᱴᱮᱡ ᱟᱨᱦᱚᱸ ᱠᱩᱠᱞᱤ ᱞᱤᱧ ᱫᱚᱦᱚᱭᱟ ᱥᱮ ᱞᱤᱧ ᱠᱩᱞᱤ ᱨᱩᱣᱟᱹᱲ ᱵᱮᱱᱟ ᱢᱤᱫᱴᱮᱡ ᱠᱟᱛᱷᱟ ᱵᱚᱞᱮ? ᱟᱵᱮᱱ ᱚᱱᱟ ᱤᱭᱟᱹ ᱫᱚᱵᱮᱱ ᱰᱷᱤᱝ ᱠᱤ ᱫᱚᱵᱮᱱ ᱧᱮᱞ ᱟᱠᱟᱫᱼᱟ ᱥᱮ ᱵᱟᱝ?
ᱦᱮᱸ ᱰᱷᱤᱝ ᱠᱤ ᱫᱚ ᱧᱮᱞ ᱦᱩᱭᱠᱟᱱᱟ᱾
ᱟᱪᱪᱷᱟ ᱟᱹᱰᱤ ᱱᱟᱯᱟᱭ᱾ ᱟᱫᱚ ᱱᱚᱜᱚᱭ ᱵᱮᱱ ᱧᱮᱞ ᱠᱟᱜ ᱠᱷᱟᱱ ᱢᱟ ᱟᱹᱰᱤ ᱱᱟᱯᱟᱭ ᱛᱩᱨᱟᱹᱛ ᱜᱮᱵᱮᱱ ᱵᱩᱡᱷᱟᱹᱣ ᱫᱟᱲᱮ ᱭᱟᱜᱼᱟ ᱟᱫᱚ ᱱᱚᱜᱼᱚᱭ ᱰᱷᱤᱝᱼᱼ ᱰᱷᱤᱸᱝ ᱠᱤ ᱡᱚᱠᱷᱚᱱ ᱵᱮᱱ ᱧᱮᱞ ᱠᱟᱜᱼᱟ ᱛᱚ ᱚᱱᱟ ᱰᱷᱤᱝᱠᱤ ᱨᱮ ᱚᱱᱟ ᱡᱚᱸᱰᱨᱟ ᱫᱚᱠᱚ ᱦᱩᱲᱩᱝᱼᱟ᱾ ᱛᱷᱚᱲᱟ ᱛᱷᱚᱲᱟ ᱟᱨ ᱦᱩᱰᱝᱼᱼ ᱥᱮ ᱚᱱᱟ ᱢᱮᱛᱟᱜ ᱢᱮ ᱡᱟᱱᱛᱤ ᱨᱮ ᱡᱟᱦᱟᱸᱴᱟᱜ ᱨᱮᱜᱮ ᱡᱟᱹᱨᱩᱨᱤ ᱵᱟᱝ ᱠᱟᱱᱟ ᱵᱚᱞᱮ ᱰᱷᱤᱝᱠᱤ ᱨᱤᱜᱤ ᱟᱫᱚ ᱦᱟᱸᱜ ᱰᱷᱤᱝᱠᱤ ᱵᱮᱢ ᱧᱮᱞᱼᱼ ᱠᱟᱜ ᱠᱷᱟ ᱫᱚ ᱚᱱᱟ ᱨᱮᱜᱮ ᱠᱚ ᱦᱩᱝᱼᱟ ᱟᱨ ᱦᱩᱝ ᱠᱟᱛᱮ ᱛᱷᱟᱟᱱ ᱫᱟᱱᱟ ᱵᱮᱱᱟᱜᱼᱟ ᱟᱨ ᱫᱟᱱᱟ ᱡᱚᱠᱷᱼᱼ ᱛᱚᱠᱷᱟᱱ ᱦᱟᱸᱜ ᱵᱮᱱᱟᱜᱼᱟ ᱛᱚ ᱚᱱᱟ ᱫᱚ ᱦᱟᱸᱜ ᱢᱮᱛᱟᱜ ᱢᱮ ᱚᱱᱟᱼᱼ ᱫᱟᱠᱟᱭᱟᱠᱚ ᱚᱱᱟ ᱫᱚ ᱚᱱᱟ ᱫᱚ ᱵᱟᱠᱚ ᱤᱬᱤᱡᱟ ᱱᱮᱛᱟᱜ ᱢᱤᱫ ᱫᱷᱚᱢ ᱨᱮᱠᱚ ᱪᱚᱸᱫᱟ ᱩᱛᱟᱹᱨᱟ ᱟᱫᱚ ᱚᱱᱟ ᱨᱮᱜᱮᱼᱼ ᱞᱮᱴᱚᱭᱟᱠᱚ ᱢᱮᱛᱟᱜ ᱢᱮ ᱟᱹᱰᱤ ᱱᱟᱯᱟᱭ ᱚᱱᱟ ᱫᱚ ᱥᱩᱲᱮ ᱫᱠᱟᱞ ᱞᱮᱠᱟ ᱦᱩᱭᱩᱜᱼᱟ᱾ ᱟᱨ ᱟᱹᱰᱤ ᱱᱟᱯᱟᱭ ᱜᱮ ᱵᱩᱡᱷᱟᱹᱜᱼᱟ ᱡᱚᱠᱷᱚᱱᱮᱢ ᱡᱚᱢᱟ ᱚᱱᱟ ᱟᱨᱼᱼ ᱚᱠᱟ ᱠᱚ ᱞᱟᱹᱭᱟ ᱵᱚᱞᱮ ᱞᱟᱦᱟ ᱨᱮᱱ ᱦᱚᱲ ᱠᱚ ᱵᱚᱞᱮ ᱡᱚᱱᱰᱨᱟ ᱫᱟᱠᱟ ᱡᱚᱢ ᱫᱚ ᱵᱚᱪᱷᱚᱨ ᱨᱮᱫᱚ ᱟᱹᱰᱤ ᱱᱟᱼᱼ ᱱᱟᱯᱟᱭ ᱜᱮᱭᱟ ᱟᱨ ᱡᱚᱢ ᱞᱟᱹᱠᱛᱤ ᱜᱮᱭᱟ᱾ ᱟᱫᱚ ᱟᱵᱮᱱ ᱫᱚᱵᱮᱱ ᱡᱚᱢ ᱵᱟᱲᱟᱣ ᱠᱟᱜᱼᱟ ᱥᱮ ᱵᱟᱝ ᱡᱚᱸᱰᱨᱟ ᱫᱟᱠᱟ ᱠᱚ ᱥᱮ ᱵᱟᱵᱮᱱ ᱧᱮᱞ ᱠᱟᱜᱼᱟ?
ᱦᱮᱸ ᱵᱟᱝ ᱡᱚᱱᱰᱨᱟ ᱫᱚ ᱧᱮᱞ ᱦᱩᱭ ᱟᱠᱟᱱᱟ ᱠᱤᱱᱛᱩ ᱡᱚᱱᱰᱨᱟ ᱫᱚ ᱫᱟᱠᱟ ᱫᱚ ᱵᱟᱞᱤᱧ ᱡᱚᱢ ᱟᱠᱟᱫᱟ ᱡᱚᱱᱰᱨᱟ ᱨᱟᱯᱟᱜ ᱠᱚᱫᱚ ᱡᱚᱢ ᱵᱟᱲᱟ ᱦᱩᱭ ᱟᱠᱟᱱᱟ᱾
ᱟᱪᱪᱷᱟ, ᱟᱹᱰᱤ ᱱᱟᱯᱟᱭ ᱠᱩᱠᱞᱤ ᱵᱤᱱ
ᱢᱟᱱᱮ ᱪᱮᱥ ᱢᱟᱱᱮ ᱡᱮᱦᱮᱛᱩ ᱡᱚᱛᱚ ᱦᱚᱲ ᱠᱚ ᱞᱟᱹᱭ ᱜᱮᱭᱟ ᱡᱮ ᱟᱰᱤᱜᱮ ᱥᱤᱵᱮᱞᱟ ᱾ ᱛᱚᱵᱮ ᱞᱤᱧ ᱪᱮᱥᱴᱟᱭᱟ ᱱᱤᱭᱩ ᱟᱨ ᱠᱟᱹᱴᱤᱡ ᱡᱚᱢ ᱠᱟᱛᱮ, ᱪᱮᱫ ᱪᱮᱠᱟ ᱵᱩᱡᱷᱟᱹᱜᱼᱟ ᱠᱟᱹᱴᱤᱡ ᱾
ᱟᱪᱪᱷᱟ, ᱟᱹᱰᱤ ᱱᱟᱯᱟᱭ ᱟᱫᱚ ᱚᱱᱠᱟ ᱜᱮᱠᱚ ᱞᱟᱹᱭᱟ ᱟᱹᱰᱤ ᱜᱮ ᱥᱤᱵᱤᱞᱟ, ᱟᱨ ᱟᱹᱞᱤᱧ ᱦᱮᱸ ᱦᱮᱸ ᱟᱹᱰᱤ ᱜᱟᱱ ᱱᱚᱜᱼᱚᱭ ᱡᱚᱸᱱᱰᱨᱟ ᱞᱮ ᱪᱟᱥ ᱵᱟᱲᱟᱭ ᱛᱮ ᱱᱚᱜᱼᱚᱭ ᱡᱚᱸᱱᱰᱨᱟ ᱠᱚᱦᱚᱸ ᱟᱹᱰᱤ ᱜᱟᱱ ᱜᱮ ᱡᱚᱢ ᱵᱟᱲᱟᱭ ᱦᱩᱭᱩᱜᱼᱟ ᱾ ᱟᱨ ᱡᱚᱢ ᱵᱟᱲᱟ ᱦᱚᱸ ᱚᱱᱮ ᱠᱚ ᱢᱮᱱᱟ ᱡᱚᱸᱱᱰᱨᱟ ᱫᱟᱠᱟ ᱫᱚ ᱟᱹᱰᱤ ᱱᱟᱯᱟᱭ ᱜᱮᱭᱟ, ᱟᱨ ᱡᱚᱢ ᱵᱟᱲᱟ ᱞᱟᱹᱠᱛᱤ ᱜᱮᱭᱟ ᱵᱚᱪᱷᱚᱨ ᱨᱮ ᱾ ᱟᱫᱚ, ᱪᱮᱫ ᱠᱚ ᱢᱮᱱᱟ ᱟᱞᱮᱥ ᱫᱚ ᱱᱚᱜ ᱚᱭ ᱟᱹᱰᱤ ᱜᱟᱱ ᱠᱟᱛᱮ ᱡᱚᱸᱰᱨᱟ ᱫᱚᱠᱚ ᱡᱚᱢ ᱵᱟᱲᱟᱭ ᱜᱮᱭᱟ, ᱨᱟᱯᱟᱜ ᱠᱟᱛᱮ ᱩᱛᱩ ᱠᱟᱛᱮ ᱥᱮ ᱮᱱᱟᱱᱤᱧ ᱞᱟᱹᱭ ᱵᱟᱲᱟ ᱠᱮᱫᱟ ᱾ ᱟᱹᱰᱤ ᱜᱟᱱ ᱜᱮ, ᱟᱫᱚ ᱟᱵᱮᱱ ᱦᱟᱸᱜ ᱟᱵᱮᱱ ᱪᱮᱛᱟᱱ ᱨᱮ ᱱᱚᱰᱮ ᱠᱩᱞᱤ ᱞᱤᱧ ᱫᱚᱦᱚᱭᱮᱫᱟ, ᱡᱮ ᱟᱵᱮᱱ ᱫᱚ ᱡᱚᱸᱰᱨᱟ ᱥᱮ ᱟᱯᱮ ᱥᱮᱫ ᱫᱚ ᱚᱱᱛᱮ ᱡᱚᱸᱰᱨᱟ ᱫᱚ ᱪᱮᱫ ᱞᱮᱠᱟ ᱠᱟᱛᱮ ᱡᱟᱹᱥᱛᱤ ᱫᱚᱠᱚ ᱡᱚᱢ ᱵᱟᱲᱟᱭᱟ?
ᱡᱟᱹᱥᱛᱤ ᱠᱟᱛᱮᱫ ᱩᱱᱠᱩ ᱢᱟᱱᱮ ᱨᱟᱯᱟᱜ ᱠᱟᱛᱮ ᱠᱚ ᱡᱚᱢ ᱜᱮᱭᱟ ᱟᱹᱰᱤ ᱦᱚᱲ ᱫᱚ ᱚᱱᱟ ᱥᱩᱱᱩᱢ ᱨᱮ ᱠᱟᱹᱴᱤᱡ ᱵᱷᱟᱡᱟ ᱜᱮᱭᱟ ᱠᱚ ᱾ ᱢᱟᱱᱮ ᱥᱩᱱᱩᱢ ᱨᱮ ᱡᱩᱫᱤᱵᱤᱱ ᱵᱷᱟᱡᱟ ᱦᱟᱞᱠᱟ ᱥᱩᱱᱩᱢ ᱚᱱᱟ ᱠᱟᱹᱴᱤᱡ ᱚᱴᱮᱡᱚᱜ ᱜᱮᱭᱟ ᱚᱱᱮ ᱦᱟᱱᱮ ᱠᱷᱚᱭ ᱢᱩ ᱠᱷᱟᱹᱡᱟᱹᱲᱤ ᱞᱮᱠᱟ ᱠᱤᱪᱷᱩ ᱚᱴᱮᱡᱚᱜ ᱜᱮᱭᱟ ᱚᱱᱠᱟ ᱠᱟᱛᱮ ᱠᱚ ᱡᱚᱢ ᱵᱟᱲᱟᱭ ᱜᱮᱭᱟ ᱾
ᱦᱮᱸ ᱦᱮᱸ ᱡᱚᱸᱱᱰᱨᱟ ᱟᱛᱟ ᱚᱠᱟ ᱠᱚ ᱢᱮᱛᱟᱜ ᱠᱟᱱᱟ ᱚᱱᱟ ᱜᱮ ᱟᱞᱮ ᱫᱚ
ᱦᱮᱸ ᱦᱮᱸ ᱦᱮᱸ ᱚᱱᱠᱟ ᱛᱮᱜᱮ ᱵᱮᱥᱤ ᱠᱚ ᱡᱚᱢ ᱜᱮᱭᱟ ᱾
ᱟᱪᱪᱷᱟ, ᱟᱹᱰᱤ ᱱᱟᱯᱟᱭ ᱟᱫᱚ ᱱᱚᱜᱼᱚᱭ ᱟᱞᱮᱥᱮᱫ ᱮᱢ ᱧᱮᱞ ᱞᱮᱠᱷᱷᱟᱡ ᱫᱚ ᱟᱞᱮᱥᱮᱫ ᱫᱚ ᱱᱚᱜᱼᱚᱭ, ᱡᱟᱹᱥᱛᱤ ᱫᱚ ᱱᱚᱜᱼᱚᱭ ᱨᱟᱯᱟᱜ ᱠᱟᱛᱮᱫ ᱟᱨ ᱟᱛᱟ ᱠᱟᱛᱮᱫ ᱚᱠᱟ ᱵᱮᱱ ᱞᱟᱹᱭ ᱠᱮᱜᱼᱟ ᱚᱱᱠᱟ ᱠᱟᱛᱮᱫ ᱦᱚᱸ, ᱟᱨ ᱥᱟᱹᱛᱩ ᱠᱟᱛᱮᱜ ᱦᱚᱸᱠᱚ ᱡᱚᱢ ᱵᱟᱲᱟᱭ ᱜᱮᱭᱟ, ᱥᱟᱹᱛ ᱩᱛᱩ ᱚᱪᱚᱭᱢᱮ ᱟᱨ ᱢᱟ ᱚᱱᱟ ᱡᱚᱸᱰᱨᱟ ᱪᱷᱟᱹᱛᱩ ᱟᱹᱰᱤ ᱜᱮ ᱥᱤᱵᱤᱞ ᱵᱩᱡᱷᱟᱹᱜᱼᱟ ᱾ ᱟᱫᱚ ᱚᱱᱠᱟ ᱠᱟᱛᱮ ᱦᱚᱸᱠᱚ ᱡᱚᱢ ᱵᱟᱲᱟᱭ ᱜᱮᱭᱟ ᱡᱚᱸᱰᱨᱟ ᱥᱟᱹᱛᱩ ᱵᱟᱲᱟ ᱠᱟᱛᱮᱫ ᱦᱚᱸ ᱾ ᱟᱨ ᱱᱮᱛᱟᱨ ᱢᱟ ᱡᱟᱥ ᱦᱮᱸ ᱾
ᱠᱩᱠᱞᱤ ᱞᱤᱧ ᱫᱚᱦᱚᱭᱮᱫᱟ ᱢᱟᱱᱮ ᱟᱹᱰᱟ ᱡᱟᱜᱟ ᱨᱮ ᱟᱸᱡᱚᱢ ᱦᱩᱭ ᱟᱠᱟᱱᱟ, ᱡᱮ ᱡᱚᱱᱰᱨᱟ ᱨᱮᱱᱟᱜ ᱦᱚᱸ ᱢᱟᱱᱮ ᱦᱚᱞᱚᱝ ᱞᱮᱠᱟ, ᱯᱤᱴᱷᱟᱹ ᱠᱚ ᱵᱮᱱᱟᱣ ᱜᱟᱱᱚᱜᱼᱟ, ᱛᱟᱦᱚᱞᱮ ᱱᱤᱭᱟᱹ ᱵᱮᱱᱟᱣ ᱜᱟᱱᱚᱜ ᱜᱮᱭᱟ ᱵᱟᱲᱟᱭᱟ ᱵᱮᱱ ᱱᱤᱭᱟᱹ ᱵᱮᱯᱟᱨ ᱨᱮ ᱠᱤᱪᱷᱩ?
ᱯᱤᱴᱷᱟᱹ ᱢᱟ ᱮᱛᱮᱜ ᱱᱚᱜᱼᱚᱭ ᱱᱤᱛ ᱫᱷᱟᱹᱨᱤᱡ ᱢᱟ ᱵᱟᱞᱤᱧ ᱧᱮᱞ ᱠᱟᱜᱼᱟ ᱥᱮ ᱵᱟᱹᱞᱤᱧ ᱟᱸᱡᱚᱢ ᱠᱟᱜᱼᱟ, ᱱᱚᱣᱟ ᱚᱠᱟ ᱫᱷᱟᱹᱨᱤᱧ ᱢᱟ, ᱟᱫᱚ ᱦᱩᱭ ᱫᱟᱲᱮᱭᱟᱜᱼᱟ ᱯᱟᱥᱮᱡ ᱮᱛᱮ ᱟᱹᱞᱤᱧ ᱫᱚ ᱯᱟᱥᱮᱡ ᱵᱟᱹᱞᱤᱧ ᱵᱟᱲᱟᱭᱟ, ᱟᱫᱚ ᱱᱚᱜᱼᱚᱭ ᱟᱹᱞᱤᱧᱟᱜ ᱢᱚᱪᱟᱨᱮ ᱥᱮ ᱵᱚᱞᱮ ᱟᱹᱞᱤᱧ ᱫᱚ ᱵᱟᱹᱞᱤᱧ ᱟᱸᱡᱚᱢ ᱠᱟᱫ ᱛᱮ ᱚᱱᱠᱟᱱᱟᱜ ᱦᱚᱲ ᱴᱷᱮᱡ ᱦᱚᱸ ᱾ ᱟᱨ ᱟᱞᱮ ᱥᱮᱫ ᱦᱚᱸ ᱡᱚᱸᱰᱤ ᱠᱟᱱ ᱜᱮ ᱡᱚᱸᱰᱨᱟ ᱢᱟᱠᱚ ᱪᱟᱥ ᱵᱟᱲᱟᱭ ᱜᱮᱭᱟ, ᱟᱫᱚ ᱵᱟᱝ ᱞᱤᱧ ᱟᱸᱡᱚᱢ ᱠᱟᱜᱼᱟ ᱱᱤᱛ ᱦᱟᱹᱵᱤᱡ ᱫᱚ ᱾ ᱟᱫᱚ ᱟᱵᱮᱱ ᱡᱩᱫᱤ ᱵᱮᱱ ᱵᱟᱲᱟᱭ ᱠᱷᱟᱡ ᱢᱟ ᱞᱟᱹᱭ ᱵᱮᱱ, ᱟᱨ ᱵᱟᱵᱮᱱ ᱵᱟᱲᱟᱭ ᱠᱷᱟᱡ ᱫᱚ ᱚᱱᱟ ᱦᱚᱸ ᱱᱟᱯᱟᱭ ᱜᱮᱭᱟ ᱞᱟᱥᱮᱫ ᱪᱮᱫ ᱵᱟᱹᱭ ᱵᱟᱹᱭᱛᱮ ᱠᱟᱛᱷᱟ ᱠᱚ ᱫᱚ ᱦᱟᱸᱜ ᱞᱟᱝ ᱞᱟᱦᱟ ᱤᱫ ᱛᱟᱞᱟᱝ ᱟᱨᱦᱚᱸ ᱾
ᱵᱟᱝ ᱟᱞᱤᱧ ᱫᱚ ᱵᱟᱞᱤᱧ ᱵᱟᱲᱟᱭᱟ ᱢᱮ ᱦᱚᱞᱟ ᱜᱮ ᱢᱤᱫ ᱦᱚᱲ ᱥᱟᱶ ᱱᱤᱠᱟᱹ ᱜᱟᱯᱞᱟ ᱨᱚᱲ ᱦᱩᱭᱱᱟ, ᱛᱟᱦᱚᱞᱮ ᱩᱱᱤ ᱞᱟᱹᱭ ᱮᱟ ᱟᱞᱮ ᱱᱚᱛᱮ ᱫᱚᱞᱮ ᱯᱤᱴᱷᱟᱹᱭ ᱜᱮᱭᱟ ᱢᱟᱱᱮ ᱚᱱᱟ ᱵᱷᱟᱜᱤ ᱴᱷᱤᱠ ᱜᱩᱲᱟᱹ ᱠᱟᱛᱮᱜ, ᱛᱟᱦᱚᱞᱮ ᱚᱱᱟ ᱯᱤᱴᱷᱟᱹ ᱜᱟᱱᱚᱜ ᱜᱮᱭᱟ ᱞᱟᱹᱭᱮᱫᱟᱠᱚ ᱾
ᱟᱪᱪᱷᱟ ᱾
ᱛᱚ ᱟᱞᱮ ᱱᱚᱛᱮ ᱫᱚ ᱧᱮᱞ ᱵᱟᱲᱟ ᱵᱟᱝ ᱦᱩᱭ ᱟᱠᱟᱱᱟ ᱡᱚᱸᱰᱨᱟ ᱨᱮᱱᱟᱜ ᱵᱷᱤᱴᱷᱟᱹ ᱾
ᱦᱮᱸ ᱚᱱᱠᱟ ᱠᱟᱱ ᱜᱮᱭᱟ ᱟᱫᱚ ᱟᱞᱮ ᱦᱟᱸᱜ ᱡᱚᱠᱷᱚᱱ ᱟᱞᱮ ᱥᱮᱫ ᱤᱧ ᱜᱟᱞᱢᱟᱨᱟᱣᱟ, ᱟᱨ ᱚᱱᱮ ᱠᱚ ᱢᱮᱱᱟ ᱡᱚᱸᱰᱨᱟ ᱵᱟᱨᱮ ᱛᱮᱦᱚᱸ ᱟᱹᱰᱤᱜᱟᱱ ᱞᱟᱝ ᱜᱟᱞᱢᱟᱨᱟᱣ ᱠᱮᱫᱟ ᱠᱟᱛᱷᱟ ᱠᱚᱞᱟᱝ ᱤᱫᱤ ᱠᱮᱫᱟ, ᱟᱫᱚ ᱟᱞᱮᱥᱮᱫ ᱡᱚᱠᱷᱚᱱᱮᱢ ᱧᱮᱞᱟ ᱱᱮᱛᱟᱨ ᱠᱟᱛᱮ ᱟᱹᱰᱤ ᱜᱟᱱ ᱜᱮ ᱪᱟᱥᱵᱟᱥ ᱦᱩᱭᱩᱜᱼᱟ ᱡᱚᱱᱰᱨᱟ ᱵᱟᱫ ᱠᱟᱛᱮᱮᱫ ᱦᱚᱸ ᱾ ᱢᱮᱛᱟᱜ ᱢᱮ ᱱᱚᱜ ᱚᱭ ᱟᱛᱩ ᱴᱚᱞᱟ ᱥᱮ ᱚᱲᱟᱜ ᱠᱚᱨᱮ ᱦᱚᱸ ᱱᱮᱛᱟᱨ ᱫᱚ ᱟᱹᱰᱤ ᱡᱟᱹᱥᱛᱤ ᱱᱚᱜᱼᱚᱭ ᱢᱟᱞᱦᱟᱱ ᱠᱚᱦᱚᱸ ᱪᱟᱥ ᱦᱩᱭᱩᱜᱼᱟ ᱾ ᱥᱮ ᱤᱱᱟᱹ ᱵᱟᱫ ᱠᱟᱛᱮᱫ ᱱᱚᱜᱼᱚᱭ ᱡᱷᱤᱸᱜᱟᱹ ᱠᱚᱦᱚᱸ ᱞᱮ ᱪᱟᱥ ᱵᱟᱲᱟᱭ ᱜᱮᱭᱟ ᱟᱹᱰᱤ ᱜᱟᱱ ᱜᱮ ᱾ ᱟᱨ ᱡᱷᱤᱸᱜᱟᱹ ᱠᱚ ᱡᱚᱠᱷᱚᱱ ᱪᱟᱥᱵᱟᱥ ᱦᱩᱭ ᱵᱟᱲᱟᱭᱮᱱᱟ, ᱛᱚ ᱤᱱᱟᱹ ᱵᱟᱫᱮ ᱟᱨᱚᱱ ᱢᱮᱛᱟᱜ ᱢᱮ ᱟᱞᱮᱥᱮᱫ ᱫᱚ ᱱᱚᱜᱼᱚᱭ ᱟᱹᱰᱤ ᱜᱟᱱ ᱜᱮ ᱤᱭᱟᱹ ᱦᱩᱭᱩᱜᱼᱟ ᱪᱮᱫ ᱚᱱᱟ ᱯᱩᱨᱟᱹᱭ ᱠᱚᱠᱚ ᱪᱟᱥᱟ, ᱥᱮ ᱦᱚᱛᱚᱫ ᱠᱚ ᱠᱚᱸᱰᱷᱟ ᱠᱚ ᱱᱚᱣᱟ ᱠᱚ ᱟᱹᱰᱤ ᱠᱟᱡᱟᱠᱞ ᱛᱮᱫ ᱞᱮ ᱪᱟᱥᱵᱟᱥ ᱵᱟᱲᱟᱭᱟ ᱱᱮᱛᱟᱨ ᱠᱟᱛᱮ ᱱᱚᱜᱼᱚᱭ ᱛᱟᱨ ᱠᱟᱱ ᱜᱮᱭᱟ ᱚᱱᱟ ᱨᱮᱭᱟᱜ ᱥᱤᱡᱮᱱ ᱫᱚ, ᱟᱨ ᱟᱪᱪᱷᱟ ᱜᱚᱝᱠᱮ ᱟᱯᱮᱥᱮᱫ ᱫᱚ ᱚᱱᱛᱮ ᱫᱚ ᱚᱱᱟ ᱯᱩᱨᱟᱹᱭ ᱠᱚ ᱥᱮ ᱱᱚᱣᱟ ᱚᱠᱟᱧ ᱞᱟᱹᱭ ᱠᱮᱫ ᱚᱱᱟ ᱡᱷᱤᱸᱜᱟᱹ ᱢᱟᱞᱦᱟᱱ ᱠᱚ ᱥᱮ ᱚᱱᱟ ᱤᱭᱟᱹ ᱼᱼ ᱚᱠᱩ ᱪᱚ ᱠᱚ ᱢᱮᱛᱟᱜᱼᱟ ᱠᱚᱸᱰᱷᱟ ᱤᱭᱟᱹ ᱦᱚᱛᱚᱫ ᱱᱚᱣᱟ ᱠᱚ ᱫᱚ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ ᱵᱟᱲᱟ ᱟᱠᱟᱜᱼᱟ
ᱦᱮᱸ ᱱᱤᱭᱟᱹ ᱠᱚ ᱫᱚ ᱮᱠᱷᱚᱱᱚ ᱪᱟᱥ ᱵᱟᱲᱟ ᱜᱮᱭᱟ ᱠᱚ ᱮᱠᱷᱚᱱᱚ ᱢᱮᱱᱟᱜ ᱜᱮᱭᱟ ᱡᱮᱢᱚᱱ ᱯᱩᱨᱟᱹᱭ ᱟᱲᱟᱜ ᱮᱠᱷᱚᱱᱳ ᱢᱮᱱᱟᱜ ᱜᱮᱭᱟ᱾ ᱛᱟᱯᱚᱨᱮ ᱠᱤᱪᱷᱩ ᱠᱤᱪᱷᱩ ᱡᱟᱭᱜᱟ ᱨᱮ ᱠᱚᱸᱰᱷᱟ ᱮᱠᱷᱚᱱᱚ ᱢᱮᱱᱟᱜ ᱜᱮᱭᱟ ᱛᱟᱯᱚᱨᱮ ᱢᱟᱞᱟᱱ ᱠᱚ ᱢᱮᱱᱟᱜ ᱜᱮᱭᱟ ᱟᱨ ᱵᱮᱸᱜᱟᱲ ᱚᱱᱟ ᱠᱚ ᱫᱚ ᱠᱚ ᱨᱚᱦᱚᱭ ᱵᱟᱲᱟᱭ ᱜᱮᱭᱟ ᱵᱮᱸᱜᱟᱲ ᱠᱚ ᱯᱚᱴᱚᱞ ᱠᱚ ᱡᱷᱤᱸᱜᱟᱹ ᱠᱚᱼᱼ ᱛᱟᱯᱚᱨᱮ ᱱᱮᱛᱟᱨ ᱠᱤᱪᱷᱩ ᱦᱚᱲᱟᱜ ᱫᱚ ᱦᱚᱛᱚᱫ ᱠᱚ ᱢᱮᱱᱟᱜᱼᱟ ᱢᱟᱱᱮ ᱱᱤᱭᱟᱹ ᱠᱚ ᱫᱚ ᱠᱚ ᱨᱚᱦᱚᱭ ᱵᱟᱲᱟᱭ ᱜᱮᱭᱟ
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ ᱟᱫᱚᱼᱼ ᱟᱞᱮ ᱥᱮᱫ ᱦᱚᱸ ᱡᱚᱠᱷᱚᱱᱮᱢ ᱧᱮᱞᱟ ᱛᱚ ᱟᱞᱮ ᱥᱮᱫ ᱦᱚᱸ ᱱᱚᱜᱼᱚᱭ ᱟᱹᱰᱤ ᱜᱟᱱ ᱜᱮ ᱪᱟᱥ ᱵᱟᱥ ᱦᱩᱭᱩᱜᱼᱟ ᱚᱠᱟᱢ ᱞᱟᱹᱭ ᱠᱮᱜᱼᱟᱢ ᱚᱱᱟ ᱠᱚ ᱦᱚᱸ ᱡᱚᱛᱚ ᱜᱮ ᱟᱹᱰᱤ ᱱᱟᱯᱟᱭ ᱜᱮ ᱦᱩᱭᱩᱜᱼᱟ ᱟᱨ ᱟᱹᱞᱤᱧᱟᱜ ᱟᱲᱟᱝ ᱟᱸᱡᱚᱢᱚᱜ ᱠᱟᱱ ᱜᱮᱭᱟ ᱜᱚᱝᱠᱮ,
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ
ᱟᱪᱪᱷᱟ ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ ᱜᱮ ᱟᱨ ᱡᱮᱢᱚᱱ ᱱᱚᱝᱠᱟ ᱟᱸᱡᱚᱢᱚᱜ ᱟᱫᱚ ᱤᱱᱟᱹ ᱵᱟᱫ ᱠᱟᱛᱮᱫ ᱦᱟᱸ ᱟᱞᱮ ᱥᱮᱫ ᱱᱚᱣᱟ ᱯᱩᱨᱟᱹᱭ ᱠᱚ ᱥᱮ ᱠᱚᱸᱰᱷᱟ ᱠᱚ ᱵᱟᱨᱮ ᱛᱮᱞᱟᱝ ᱜᱟᱞᱢᱟᱨᱟᱣᱟ ᱟᱫᱚ ᱱᱚᱜ ᱚᱭ ᱟᱞᱮ ᱥᱮᱫ ᱤᱧ ᱧᱮᱞ ᱠᱮᱫᱟ ᱟᱹᱰᱤ ᱡᱟᱹᱥᱛᱤ ᱜᱮ ᱱᱚᱜᱼᱚᱭ ᱠᱚᱸᱰᱷᱟ ᱠᱚ ᱥᱮ ᱱᱚᱣᱟ ᱯᱩᱨᱟᱹᱭ ᱠᱚ ᱥᱟᱹᱲᱤᱢ ᱨᱮ ᱠᱚ ᱪᱟᱥ ᱵᱟᱥ ᱵᱟᱲᱟᱭᱟ ᱥᱟᱹᱲᱤᱢ ᱨᱮ ᱢᱮᱱ ᱛᱮᱫ ᱫᱚ ᱚᱱᱟ ᱵᱟᱲᱜᱮ ᱥᱮᱫ ᱨᱮ ᱥᱮ ᱚᱱᱟ ᱠᱩᱰᱟᱹᱢ ᱥᱮᱫ ᱨᱮ ᱠᱚ ᱪᱟᱥ ᱠᱟᱜᱼᱟ ᱟᱨ ᱚᱸᱰᱮ ᱠᱷᱚᱡ ᱫᱚ ᱚᱱᱟ ᱡᱷᱟᱴᱟᱣ ᱟᱱ ᱛᱮ ᱥᱮ ᱚᱱᱟ ᱛᱷᱚᱲᱟ ᱜᱟᱱ ᱢᱟᱫ ᱠᱟᱰᱮᱡ ᱟᱱᱛᱮᱼᱼ ᱪᱮᱛᱟᱱ ᱠᱚ ᱨᱟᱠᱟᱵᱟ ᱥᱟᱹᱲᱤᱢ ᱛᱮᱼᱼ ᱟᱫᱚ ᱟᱵᱮᱱ ᱥᱮ ᱦᱚᱸ ᱞᱤᱧ ᱠᱩᱞᱤ ᱨᱩᱣᱟᱹᱲ ᱮᱫ ᱵᱮᱱᱟ ᱡᱮ ᱱᱚᱣᱟ ᱯᱩᱨᱟᱹᱭ ᱥᱮ ᱱᱚᱣᱟ ᱦᱚᱛᱚᱫ ᱠᱚᱸᱱᱰᱷᱟ ᱠᱚᱼᱼ ᱱᱚᱣᱟ ᱠᱚ ᱫᱚ ᱥᱟᱹᱲᱤᱢ ᱥᱮᱫ ᱫᱚ ᱠᱚ ᱨᱟᱠᱟᱵ ᱵᱟᱲᱟᱭ ᱜᱮᱭᱟ ᱥᱮ ᱵᱟᱠᱚ ᱨᱟᱠᱟᱵ ᱵᱟᱲᱟᱭᱟ ᱚᱱᱟ ᱵᱟᱨᱮ ᱛᱮ ᱠᱟᱹᱴᱤᱡ ᱢᱟᱨᱟᱝ ᱠᱟᱛᱷᱟ ᱠᱚ ᱱᱚᱰᱮ ᱦᱟᱸᱜ ᱫᱚᱦᱚᱭ ᱛᱟᱞᱟᱝ ᱢᱮ
ᱦᱮᱸ ᱯᱩᱨᱟᱹᱭ ᱢᱟᱱᱮ ᱡᱟᱦᱟᱸ ᱵᱤᱱ ᱞᱟᱹᱭ ᱠᱮᱫᱟ ᱚᱱᱟ ᱫᱚᱼᱼ ᱟᱞᱮ ᱦᱚᱸᱞᱮ ᱚᱱᱠᱟ ᱵᱷᱟᱵ ᱛᱮᱞᱮ ᱪᱟᱥ ᱵᱟᱲᱟᱭ ᱜᱮᱭᱟ ᱚᱲᱟᱜ ᱠᱩᱰᱟᱹᱢ ᱠᱚ ᱨᱮ ᱱᱤᱭᱟᱹ ᱫᱚ ᱨᱚᱦᱚᱭ ᱦᱩᱭᱩᱜ ᱜᱮᱭᱟ ᱫᱤᱭᱮ ᱚᱱᱠᱟ ᱢᱟᱪᱟ ᱠᱚ ᱡᱩᱛ ᱦᱩᱭᱩᱜ ᱜᱮᱭᱟ ᱢᱟᱫ ᱨᱮᱱᱟᱜ ᱚᱱᱠᱟᱱᱟᱜ ᱫᱤᱭᱮᱼᱼ ᱯᱩᱱ ᱥᱮᱫ ᱯᱩᱱᱭᱟ ᱠᱷᱩᱱᱴᱤ ᱵᱤᱫ ᱠᱟᱛᱮᱫ ᱛᱟᱦᱞᱮ ᱚᱸᱰᱮ ᱯᱩᱨᱟᱹᱭ ᱠᱚ ᱱᱟᱹᱲᱤᱜ ᱜᱮᱭᱟ ᱚᱸᱰᱮ ᱜᱮ ᱢᱟᱪᱟᱼᱼ ᱯᱮᱨᱮᱡᱚᱜ ᱜᱮᱭᱟ ᱚᱱᱠᱟ ᱵᱷᱟᱛᱮ ᱨᱚᱦᱚᱭ ᱜᱮᱭᱟ ᱛᱟᱯᱚᱨᱮ ᱠᱩᱸᱫᱽᱨᱤ ᱠᱚ ᱦᱚᱸ ᱚᱱᱠᱟ ᱞᱮ ᱢᱟᱪᱟᱭ ᱜᱮᱭᱟ ᱚᱲᱟᱜ ᱥᱩᱨ ᱠᱚ ᱨᱮᱼᱼ ᱡᱟᱦᱟᱸ ᱢᱟᱞᱦᱟᱱ ᱠᱚ ᱢᱮᱱᱟᱜ ᱢᱟᱞᱦᱟᱱ ᱠᱚ ᱚᱱᱠᱟ ᱞᱮ ᱢᱟᱪᱟᱭ ᱜᱮᱭᱟ ᱟᱨ ᱦᱚᱛᱚᱫ ᱡᱟᱦᱟᱱᱟᱜ ᱜᱳᱞ ᱦᱚᱛᱚᱫᱼᱼ ᱡᱟᱦᱟᱸ ᱟᱹᱰᱤ ᱠᱟᱹᱴᱤᱡ ᱵᱚᱲᱚ ᱜᱮ ᱦᱟᱨᱟᱼᱼ ᱛᱚ ᱚᱱᱟ ᱦᱚᱞᱮ ᱢᱟᱪᱟᱭ ᱜᱮᱭᱟ ᱚᱱᱟ ᱢᱟᱪᱟ ᱨᱮ ᱟᱹᱰᱤ ᱩᱛᱟᱹᱨ ᱛᱟᱦᱮᱱ ᱜᱮᱭᱟ ᱟᱨ ᱡᱟᱦᱟᱸ ᱠᱚᱸᱰᱷᱟ ᱠᱚ ᱚᱱᱟ ᱠᱚᱼᱼ ᱛᱚ ᱠᱷᱮᱛ ᱠᱚ ᱨᱮ ᱪᱟᱥ ᱵᱟᱲᱟ ᱦᱩᱭᱩᱜ ᱜᱮᱭᱟ ᱛᱚ ᱱᱤᱝᱠᱟᱹ ᱟᱨ ᱢᱟᱞᱦᱟᱱ ᱢᱟᱞᱦᱟᱱ ᱠᱷᱚᱱ ᱱᱤᱠᱟᱹ ᱵᱷᱟᱵ ᱛᱮ ᱜᱮ ᱪᱟᱥ ᱦᱩᱭᱩᱜ ᱜᱮᱭᱟ ᱡᱟᱦᱟᱸᱭ ᱵᱤᱱ ᱞᱟᱹᱭ ᱠᱮᱫᱟ ᱡᱮ ᱚᱲᱟᱜᱼᱼ ᱥᱩᱨ ᱠᱚ ᱨᱮ ᱛᱚ ᱚᱱᱟ ᱚᱱᱠᱟ ᱞᱮ ᱢᱟᱪᱟ ᱠᱟᱜᱼᱟ ᱢᱟᱪᱟ ᱠᱟᱜᱼᱟ ᱚᱱᱟ ᱠᱚ ᱨᱮ ᱦᱩᱭᱩᱜ ᱜᱮᱭᱟ᱾ ᱱᱤᱝᱠᱟᱹ ᱪᱟᱥ ᱫᱚ ᱦᱩᱭᱩᱜ ᱜᱮᱭᱟ᱾
ᱟᱪᱪᱷᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜᱼᱟ᱾ ᱡᱟ ᱟᱯᱮᱥ ᱥᱮᱫ ᱵᱟᱨᱮ ᱛᱮ ᱟᱹᱰᱤ ᱜᱟᱱ ᱱᱚᱜᱚᱭ ᱯᱮ ᱪᱟᱥ ᱵᱟᱲᱟᱭ ᱜᱮᱭᱟ ᱟᱫᱚ ᱱᱚᱜᱚᱭ ᱟᱞᱮ ᱦᱚᱸ ᱟᱹᱰᱤ ᱜᱟᱱ ᱪᱟᱥ᱾ ᱪᱟᱥ ᱵᱟᱥ ᱞᱮ ᱠᱚᱨᱟᱣ ᱵᱟᱲᱟᱭ ᱜᱮᱭᱟ ᱢᱮᱛᱟᱜ ᱢᱮ ᱚᱠᱟ ᱵᱮᱱ ᱞᱟᱹᱭ ᱠᱮᱜᱼᱟ ᱱᱚᱣᱟ ᱠᱚ ᱢᱟᱪᱟᱱ ᱠᱟᱛᱮᱫ ᱥᱮ᱾ ᱵᱚᱞᱮ ᱚᱱᱟ ᱢᱟᱪᱟᱱ ᱢᱮᱱ ᱠᱟᱛᱮ ᱫᱚ ᱚᱱᱟ ᱢᱟᱲᱚᱢ ᱠᱟᱜᱼᱟ ᱠᱚ ᱚᱠᱟ᱾ ᱚᱱᱟ ᱦᱟᱱᱛᱮ ᱱᱟᱛᱮ ᱠᱷᱩᱱᱴᱤ ᱠᱚ ᱵᱤᱫᱟ ᱯᱩᱱ ᱠᱷᱚᱱᱟᱜ ᱟᱨ ᱚᱸᱰᱮ ᱜᱮ ᱚᱱᱟ ᱫᱚ ᱠᱚ ᱟᱹᱰᱤ ᱱᱟᱯᱟᱭ ᱠᱚ ᱤᱭᱟᱹ ᱠᱟᱜᱼᱟ᱾ ᱟᱨ ᱚᱱᱟ ᱫᱤᱭᱟᱹ ᱛᱮ ᱟᱹᱰᱤ ᱱᱟᱯᱟᱭ ᱚᱱᱟ ᱡᱚᱠᱷᱚᱱ ᱡᱚᱜᱼᱟ ᱛᱚ ᱚᱱᱟ ᱫᱚ ᱞᱟᱛᱟᱨ ᱨᱮ ᱴᱟᱹᱢᱠᱩᱨ ᱠᱚᱜᱼᱟ ᱟᱨ ᱟᱹᱰᱤ ᱱᱟᱯᱟᱭ ᱜᱮ ᱧᱮᱞᱚᱜᱼᱟ᱾ ᱟᱫᱚ ᱱᱚᱜᱚᱭ ᱟᱞᱮ ᱥᱮᱫ ᱦᱚᱸ ᱦᱮᱸ ᱟᱨ ᱡᱷᱤᱸᱜᱟᱹ ᱠᱚ ᱡᱚᱠᱷᱚᱱ ᱡᱚᱜᱼᱟ ᱛᱚ ᱚᱱᱟ ᱫᱚ ᱟᱨ ᱦᱚᱸ ᱟᱹᱰᱤ ᱜᱮ ᱱᱟᱯᱟᱭ ᱧᱮᱞᱚᱜᱼᱟ᱾ ᱟᱫᱚ ᱱᱚᱜ ᱚᱭ ᱟᱞᱮ ᱥᱮᱫ ᱦᱚᱸ ᱚᱱᱟ ᱠᱚ ᱟᱹᱰᱤ ᱜᱟᱱ ᱠᱚ ᱪᱟᱥ ᱵᱟᱲᱟᱭ ᱜᱮᱭᱟ ᱟᱨ ᱟᱞᱮ ᱥᱮᱫ ᱫᱚ ᱱᱚᱜᱼᱚᱭ ᱤᱱᱟᱹ ᱵᱟᱫ ᱠᱟᱛᱮᱫ ᱫᱚ ᱱᱚᱜᱼᱚᱭ ᱥᱟᱹᱨᱩ ᱠᱚ ᱦᱚᱸ ᱱᱮᱛᱟᱨ ᱫᱤᱱ ᱫᱚ ᱟᱹᱰᱤ ᱜᱟᱱ ᱠᱚ ᱪᱟᱥ ᱵᱟᱲᱟᱭᱟ᱾ ᱟᱨ ᱥᱟᱹᱨᱩ ᱠᱚᱫᱚ ᱱᱚᱜᱼᱚᱭ ᱢᱮᱛᱟᱜ ᱢᱮ ᱥᱟᱹᱨᱩ ᱠᱚ ᱡᱚᱠᱷᱚᱱ ᱮᱢ᱾ ᱪᱟᱥ ᱫᱚ ᱟᱫᱚᱢ ᱦᱚᱲᱤᱧ ᱧᱮᱞ ᱟᱠᱟᱫ ᱠᱚᱣᱟ ᱡᱮ ᱚᱱᱟ ᱜᱚᱰᱟ ᱨᱮ ᱜᱮ ᱚᱱᱟ ᱫᱚ ᱠᱚ ᱟᱠᱷᱨᱤᱧ ᱮᱫᱟ᱾ ᱟᱨ ᱟᱫᱚᱢ ᱦᱚᱲᱤᱧ ᱧᱮᱞ ᱟᱠᱟᱫ ᱠᱚᱣᱟ ᱡᱮ ᱚᱱᱟ ᱫᱚ ᱦᱚᱨᱟᱭᱟ ᱟᱨ ᱟᱠᱷᱨᱤᱧ ᱦᱚᱨᱟᱭᱟ ᱟᱫᱚ ᱜᱚᱰᱟ ᱨᱮ ᱟᱠᱷᱨᱤᱧ ᱦᱚᱸ ᱜᱮᱭᱟ ᱟᱫᱚ ᱵᱚᱞᱮ ᱚᱱᱟ ᱠᱚ ᱢᱮᱱ ᱞᱮᱠᱟ ᱠᱷᱟᱴᱟᱣ ᱦᱚᱸ ᱢᱮᱱᱟᱜᱼᱟ ᱡᱚᱠᱷᱚᱱ ᱟᱢ ᱤᱭᱟᱹᱭᱟ᱾ ᱛᱟ ᱟᱢ ᱜᱮ ᱚᱱᱟ ᱫᱚ ᱟᱹᱠᱷᱨᱤᱧ ᱦᱩᱭᱩᱜ ᱛᱟᱢᱟ ᱟᱢ ᱜᱮ ᱞᱟᱭ ᱦᱩᱭᱩᱜ ᱛᱟᱢᱟ ᱟᱢ ᱜᱮ ᱡᱚᱛᱚᱣᱟᱜ ᱪᱤᱠᱟᱭ ᱦᱩᱭᱩᱜᱼᱟ᱾ ᱟᱨ ᱜᱚᱰᱟ ᱨᱮᱜᱮ ᱡᱚᱠᱷᱚᱱᱢ ᱟᱹᱠᱷᱨᱤᱧᱟ ᱛᱚ, ᱩᱱᱟᱹᱜ ᱠᱷᱟᱴᱟᱣ ᱵᱟᱹᱱᱩᱜᱼᱟ᱾ ᱟᱢ ᱫᱚ ᱥᱤᱫᱷᱟᱹ ᱟᱢ ᱫᱚ ᱮᱠᱟᱞ ᱡᱟᱜᱮ ᱥᱤᱫᱷᱟᱹ ᱟᱢᱫᱚᱢ ᱰᱤᱢᱟᱱᱰ ᱮᱫᱟ ᱱᱤᱱᱟᱹᱜ ᱤᱧ ᱦᱟᱛᱟᱣ, ᱟᱨ ᱩᱱᱤ ᱡᱚᱠᱷᱚᱱᱮ ᱦᱮᱸᱜ ᱠᱮᱫᱟ ᱛᱚ ᱚᱱᱟ ᱫᱚ ᱦᱩᱭ ᱵᱟᱲᱟᱭᱱᱟ, ᱟᱫᱚ ᱟᱵᱮᱱᱤᱧ ᱠᱩᱞᱤ ᱨᱩᱣᱟᱹᱲᱮᱜ ᱵᱮᱱᱟ, ᱟᱪᱪᱷᱟ ᱟᱯᱮ ᱥᱮᱱ ᱟᱫᱚ ᱥᱟᱹᱨᱤ ᱠᱚᱫᱚ ᱠᱚ ᱪᱟᱥ ᱵᱟᱲᱟᱭ ᱜᱮᱭᱟ ᱥᱮ ᱵᱟᱝ?
ᱦᱮᱸ ᱥᱟᱹᱨᱩ ᱪᱮᱫᱠᱟ ᱵᱤᱱ ᱞᱟᱹᱭ ᱠᱮᱫᱟ ᱚᱱᱟ ᱫᱚ ᱠᱤᱱᱛᱩ ᱚᱲᱟᱜ ᱥᱩᱨ ᱠᱚᱨᱮᱜ ᱜᱮ ᱪᱟᱥ ᱵᱟᱲᱟ ᱦᱩᱭᱩᱜ ᱜᱮᱭᱟ᱾ ᱢᱟᱱᱮ ᱥᱮᱨᱚᱠᱚᱢ ᱡᱟᱹᱥᱛᱤ ᱟᱠᱟᱨ ᱛᱮᱫᱚ ᱪᱟᱥ ᱵᱟᱝ ᱦᱳᱭ ᱜᱮᱭᱟ, ᱡᱟᱥ ᱥᱨᱤᱯ ᱚᱲᱟᱜ ᱨᱮ ᱡᱚᱢ ᱞᱟᱹᱜᱤᱫ ᱚᱱᱠᱟ ᱫᱚ ᱪᱟᱥ ᱵᱟᱲᱟ ᱦᱩᱭᱩᱜ ᱜᱮᱭᱟ᱾ ᱡᱮ ᱵᱟᱡᱟᱨ ᱨᱮ ᱠᱟᱹᱴᱤᱡ ᱟᱠᱷᱨᱤᱧ ᱟᱹᱞᱤᱧ ᱚᱱᱠᱟ ᱵᱷᱟᱵ ᱛᱮᱫᱚ ᱪᱟᱥ ᱵᱟᱲᱟ ᱫᱚ ᱵᱟᱝ ᱦᱩᱭᱩᱜ ᱜᱮᱭᱟ᱾ ᱛᱟᱨᱯᱚᱨᱮ ᱟᱹᱞᱤᱧ ᱟᱞᱮ ᱱᱚᱛᱮ ᱫᱚ ᱦᱟᱱᱟ ᱠᱟᱭᱨᱟ ᱠᱚ ᱪᱟᱥ ᱵᱟᱲᱟ ᱦᱩᱭᱩᱜ ᱜᱮᱭᱟ ᱡᱟᱦᱟᱸ ᱠᱟᱪ ᱠᱚᱞᱟ ᱠᱚ ᱞᱟᱹᱭᱮᱫᱟ᱾ ᱚᱱᱟ ᱠᱚ ᱨᱚᱦᱚᱭ ᱵᱟᱲᱟ ᱦᱩᱭᱩᱜ ᱜᱮᱭᱟ, ᱡᱟᱦᱟᱸ ᱠᱚᱨᱮ ᱠᱷᱮᱛ ᱠᱚ ᱯᱷᱟᱸᱠᱟ ᱜᱮ ᱛᱟᱦᱮᱸᱱᱟ᱿ ᱛᱟᱦᱚᱞᱮ ᱮᱠᱷᱚᱱᱚ ᱚᱱᱟ ᱠᱚ ᱢᱮᱱᱟᱜ ᱠᱚᱜᱮ, ᱚᱱᱟᱜᱮ ᱵᱷᱟᱜᱤ ᱦᱩᱭᱩᱜ ᱜᱮᱭᱟ ᱢᱚᱴᱟᱢᱚᱴᱤ᱾ ᱛᱟᱦᱞᱮ ᱟᱵᱤᱱ ᱚᱱᱛᱮ ᱚᱱᱟ ᱠᱟᱪ ᱠᱚᱞᱟ ᱠᱟᱭᱨᱟ ᱠᱚ ᱪᱟᱥ ᱠᱚ ᱦᱩᱭᱩᱜ ᱜᱮᱭᱟ ᱥᱮ ᱵᱟᱝᱟ?
ᱦᱮᱸ ᱚᱱᱟ ᱠᱚᱫᱚ ᱦᱟᱸᱜ ᱠᱟᱭᱨᱟ ᱠᱚᱫᱚ ᱪᱟᱥ ᱵᱟᱲᱟᱭ ᱦᱩᱭᱩᱜ ᱜᱮᱭᱟ, ᱟᱨ ᱚᱠᱟ ᱵᱤᱱ ᱞᱟᱹᱭ ᱠᱮᱫᱼᱟ ᱟᱫᱚ ᱱᱚᱜ-ᱚᱭ ᱥᱚᱢᱚᱭ ᱢᱟ ᱢᱩᱪᱟᱹᱫ ᱥᱮᱫ ᱪᱟᱞᱟᱜ ᱠᱟᱱ ᱛᱟᱞᱟᱝᱟ ᱵᱟᱹᱭ ᱵᱟᱹᱭᱛᱮ ᱟᱫᱚ ᱪᱮᱫ ᱵᱮᱱ ᱪᱮᱠᱟᱭᱟ ᱱᱮ ᱛᱚᱜ ᱥᱚᱢᱚᱭ ᱟᱨᱠᱷᱟᱱ ᱱᱚᱠᱟ ᱜᱮᱞᱤᱧ ᱠᱚᱞ ᱫᱚᱲᱦᱟᱭᱮᱫᱟ ᱛᱚᱵᱮ. ᱥᱮ ᱡᱟᱦᱟᱸᱭ ᱴᱟᱜ ᱜᱤ ᱞᱟᱝ ᱠᱚᱞ ᱫᱚᱲᱦᱟᱭᱟ ᱟᱨ ᱞᱟᱝ ᱜᱟᱞᱢᱟᱨᱟᱣᱟ ᱱᱚᱣᱟ ᱥᱟᱛᱟᱢ ᱨᱮ, ᱥᱮ ᱪᱮᱫ ᱵᱮᱱ ᱢᱮᱱ ᱮᱫᱟ?
ᱦᱮᱸ ᱦᱮᱸ, ᱴᱷᱤᱠ ᱜᱮᱭᱟ ᱢᱟ ᱛᱟᱦᱚᱞᱮ᱾
ᱦᱮᱸ ᱢᱟ ᱴᱷᱤᱠ ᱟᱹᱰᱤ ᱱᱟᱯᱟᱭ᱾